ᱦᱮᱞᱳ
ᱦᱮᱞᱳ
ᱡᱚᱦᱟᱨ ᱜᱮ
ᱟᱸᱡᱚᱢᱚᱜ ᱠᱟᱱᱟ ᱦᱮᱸ ᱡᱚᱦᱟᱨ ᱜᱮ
ᱦᱮᱸ ᱟᱸᱡᱚᱢᱚᱜ ᱠᱟᱱᱟ?
ᱦᱮ ᱫᱚᱧ ᱟᱡᱚᱢᱫᱟ ᱨᱚᱲ ᱪᱮᱠᱟ ᱦᱚᱸ ᱵᱟᱝ ᱟᱞᱮ ᱥᱮᱫ ᱫᱚ ᱡᱟᱯᱩᱫ ᱟᱫᱚ ᱚᱲᱟᱜ ᱨᱮᱜᱮ ᱫᱩᱲᱩᱵ ᱦᱳᱭ ᱠᱟᱱᱟ
ᱚ ᱟᱞᱮ ᱥᱮᱫ ᱫᱚ ᱵᱟᱭ ᱡᱟᱹᱯᱩᱫ ᱮᱜ ᱠᱟᱱᱟ ᱥᱤᱛᱩᱝ ᱠᱟᱜᱼᱟᱭ ᱟᱞᱮ ᱥᱮᱫ ᱫᱚ
ᱚ ᱚᱱᱛᱮ ᱫᱚ ᱵᱟᱭ ᱡᱟᱹᱯᱩᱫ ᱮᱫᱟ
ᱵᱟᱝ ᱥᱤᱛᱩᱝ ᱟᱠᱟᱜᱼ ᱟᱭ
ᱪᱮᱫ ᱠᱚᱯᱮ ᱪᱤᱠᱟᱹᱭᱫᱟ
ᱪᱮᱜ ᱦᱚᱸ ᱵᱟᱝ ᱚᱲᱟᱜ ᱨᱮᱜᱮ ᱦᱮᱱᱟᱜ ᱞᱮᱭᱟ
ᱟᱪᱪᱷᱟ ᱫᱟᱠᱟ ᱠᱚᱫᱚ ᱡᱚᱢ ᱦᱩᱭᱱᱟ?
ᱦᱮᱸ ᱡᱚᱢ ᱦᱩᱭᱱᱟ ᱮᱱᱟᱱ ᱨᱮᱜᱮ ᱥᱮᱛᱟᱜ ᱥᱮᱫ ᱨᱮ
ᱚ
ᱥᱟᱛ ᱵᱟᱡᱮ ᱞᱮᱠᱟᱞᱮ ᱡᱚᱢ ᱠᱮᱫᱟ ᱦᱚ ᱟᱯᱮ ᱫᱚ ᱚᱠᱟ ᱱᱟᱠᱷᱟ ᱯᱮ ᱯᱟᱲᱟᱜ ᱠᱟᱱᱟ?
ᱟᱞᱮᱫᱚ ᱵᱟᱸᱠᱩᱲᱟ
ᱚ ᱚᱱᱟ ᱨᱤᱜᱮ ᱟᱞᱮ ᱩᱛᱛᱚᱨ ᱫᱤᱱᱟᱡᱽᱯᱩᱨ ᱳᱭᱮᱥᱴ ᱵᱮᱝᱜᱚᱞ
ᱚ ᱟᱪᱪᱷᱟ ᱚᱱᱟ ᱨᱮᱜᱮ ᱚᱱᱛᱮ ᱫᱚ ᱥᱤᱛᱩᱝ ᱠᱟᱫᱟ
ᱦᱩᱸ ᱱᱮᱛᱮᱫ ᱫᱚᱭ ᱥᱤᱛᱩᱝ ᱠᱟᱜᱼ ᱟᱭ ᱟᱨ ᱠᱟᱹᱢᱤ ᱦᱚᱲ ᱫᱚᱠᱚ ᱠᱟᱹᱢᱤ ᱠᱟᱱᱟ ᱥᱤᱛᱩᱝ ᱥᱟᱦᱟᱣ ᱦᱚᱲ ᱫᱚ ᱟᱞᱮᱥᱮᱫ ᱫᱚ ᱵᱟᱭ ᱫᱟᱜ ᱮᱜ ᱠᱟᱱᱟ
ᱚᱠᱟ ᱥᱮᱫ ᱦᱚᱸ ᱪᱟᱞᱟᱣ ᱵᱟᱝ ᱜᱟᱱᱚᱜ ᱠᱟᱱᱟ ᱪᱟᱨᱟ ᱠᱚᱫᱚ ᱯᱮ ᱜᱤᱰᱤ ᱠᱮᱫᱟ ᱥᱮ ᱵᱟᱝ?
ᱟᱹᱣᱨᱤ ᱟᱞᱮ ᱱᱚᱛᱮ ᱫᱚ ᱵᱟᱜᱟᱱ ᱦᱮᱱᱟᱜᱼᱟ ᱪᱟᱭ ᱵᱟᱜᱟᱱ
ᱟᱪᱪᱷᱟ
ᱟᱯᱮ ᱚᱱᱛᱮ ᱫᱚ ᱟᱹᱰᱤ ᱠᱟᱡᱟᱠ ᱜᱮᱠᱚ ᱤᱭᱟᱹᱭᱫᱟ ᱞᱟᱜᱟᱣᱮᱜ ᱠᱟᱱᱟ ᱯᱟᱥᱮ ᱚᱱᱟ ᱠᱚ ᱵᱟᱝ?
ᱦᱮᱸ ᱟᱞᱮ ᱫᱚ ᱤᱛᱟᱹ ᱠᱚᱞᱮ ᱜᱤᱰᱤ ᱠᱟᱫᱟ ᱛᱟᱯᱚᱨᱮ ᱦᱟᱨᱟ ᱞᱮᱱ ᱠᱷᱟᱱ ᱜᱮ ᱨᱚᱦᱚᱭ ᱦᱩᱭᱩᱜᱼᱟ ᱦᱩᱲᱩ ᱠᱚ
ᱛᱟᱦᱞᱮ ᱟᱯᱮ ᱫᱚ ᱦᱩᱲᱩ ᱫᱚ ᱛᱤᱥ ᱯᱮ ᱨᱚᱦᱚᱭᱟ
ᱯᱮ ᱤᱭᱟᱹᱭᱫᱟ ᱥᱮ?
ᱦᱮᱸ ᱡᱚᱞᱟ ᱵᱟᱠᱷᱨᱟ ᱛᱟᱦᱚᱞᱮ ᱟᱯᱮ ᱫᱚ ᱦᱩᱲᱩ ᱫᱚ ᱛᱤᱥ ᱯᱮ ᱨᱚᱦᱚᱭᱟ?
ᱟᱞᱮ ᱢᱟ ᱦᱩᱲᱩ ᱵᱟᱞᱮ ᱨᱚᱦᱚᱭᱮᱜ ᱠᱟᱱ ᱱᱚᱛᱮᱢᱟ ᱵᱟᱜᱟᱱ ᱦᱮᱱᱟᱜᱼᱟ ᱵᱟᱜᱟᱱ ᱜᱮᱞᱮ ᱧᱮᱞ ᱵᱟᱲᱟᱭᱮᱫ ᱠᱟᱱᱟ
ᱚ ᱚᱱᱛᱮ ᱫᱚ ᱦᱩᱲᱩ ᱵᱟᱠᱚ ᱨᱚᱦᱚᱭᱟ?
ᱵᱟᱭ ᱢᱟᱱᱮ ᱟᱠᱚᱭ ᱠᱚᱣᱟᱜ ᱢᱮᱱᱟᱜ ᱛᱟᱠᱩ ᱦᱟᱛᱟᱣ ᱵᱟᱲᱟ ᱟᱠᱟᱫ ᱩᱱᱠᱩ ᱫᱚᱠᱚ ᱨᱚᱦᱚᱭᱮᱫ ᱠᱟᱱ ᱜᱮᱭᱟ ᱟᱫᱚ ᱟᱞᱮ ᱫᱚ ᱵᱟᱞᱮ ᱦᱟᱛᱟᱣ ᱟᱠᱟᱫᱟ ᱮᱴᱟᱜ ᱨᱮᱫᱚ
ᱟᱯᱮ ᱫᱚ ᱥᱩᱫᱩ ᱚᱱᱮ ᱪᱟ ᱵᱟᱜᱟᱱ ᱦᱮᱸ ᱦᱩᱸ ᱛᱟᱦᱚᱞᱮ ᱚᱱᱟ ᱜᱮᱯᱮ ᱪᱟᱥᱟ ᱵᱟᱝ
ᱦᱮᱸ ᱪᱟ ᱫᱟᱨᱮ ᱫᱚ ᱢᱤᱫ ᱫᱷᱚᱢ ᱨᱮᱜᱤ ᱞᱟᱜᱟᱣ ᱠᱟᱜ ᱦᱩᱭᱩᱜᱚᱜ ᱠᱟᱱᱟ ᱚᱱᱟᱜᱮ ᱠᱷᱟᱹᱞᱤ ᱧᱮᱞ ᱵᱟᱲᱟᱭ ᱢᱮ ᱜᱮᱫ ᱦᱚᱸ ᱵᱟᱝ ᱜᱮᱫ ᱦᱩᱭᱩᱜ-ᱟ ᱚᱱᱟ ᱫᱟᱨᱮ ᱢᱟ ᱥᱟᱠᱟᱢ ᱜᱮ ᱜᱮᱫᱚᱜ ᱠᱟᱱᱟ ᱜᱮᱫ ᱠᱟᱛᱮᱜ ᱥᱟᱠᱟᱢ ᱜᱮᱠᱚ ᱟᱹᱠᱷᱨᱤᱧ ᱵᱟᱲᱟᱭᱮᱫ ᱠᱟᱱᱟ ᱟᱨᱠᱟᱱᱡ ᱢᱟ ᱚᱱᱟ ᱨᱮᱫᱚ ᱩᱱᱟᱹᱜ ᱠᱷᱟᱹᱴᱱᱤ ᱫᱚ ᱵᱟᱝ ᱞᱟᱜᱟᱜ ᱠᱟᱱᱟ ᱮ ᱥᱟᱦᱟᱨ ᱠᱚᱜᱮ ᱠᱷᱟᱹᱞᱤ ᱮᱢ ᱦᱩᱭᱩᱜᱼᱟ ᱢᱚᱸᱡᱽ ᱛᱮ ᱴᱟᱭᱤᱢ ᱨᱮ ᱟᱨ ᱫᱟᱜ ᱠᱚ ᱴᱟᱭᱤᱢ ᱨᱮ ᱧᱟᱢ ᱞᱮᱠᱷᱟᱡ ᱜᱮ ᱦᱩᱭᱩᱜᱼᱟ ᱟᱫᱚ ᱢᱤᱫ ᱫᱷᱚᱢ ᱞᱟᱜᱟᱣ ᱨᱮᱜᱮ ᱢᱟᱱᱮ ᱵᱚᱪᱷᱚᱨ ᱫᱤᱱ ᱛᱟᱦᱮᱱᱟ ᱚᱱᱟ ᱫᱟᱨᱮ ᱜᱮ
ᱛᱟᱦᱮᱱᱟ ᱵᱟᱝ ᱛᱤᱱᱟᱹᱜ ᱫᱤᱱ ᱵᱚᱭᱪᱚᱨ ᱟᱵᱟᱨ ᱟ ᱞᱟᱜᱟᱣ ᱦᱩᱭᱩᱜ-ᱟ
ᱚᱱᱟ ᱡᱤ ᱚᱱᱠᱟ ᱚᱱᱠᱟ ᱛᱤᱱ ᱵᱚᱪᱷᱚᱨ ᱜᱟᱱ ᱦᱩᱭ ᱞᱮᱱᱠᱷᱟᱱ ᱚᱱᱟ ᱫᱟᱨᱮ ᱜᱮ ᱱᱟᱥᱮᱱᱟᱜ ᱠᱟᱹᱴᱤᱡ ᱧᱚᱜ ᱦᱩᱭᱩᱜ-ᱟ ᱜᱮᱫ ᱠᱟᱹᱴᱤᱡ ᱧᱚᱜ ᱦᱩᱭᱩᱜ-ᱟ ᱪᱮᱠᱟ ᱫᱚ ᱱᱚᱛᱮ ᱢᱟᱠᱚ ᱢᱮᱛᱟᱜ ᱠᱟᱱ ᱮᱞᱯᱤ
ᱦᱮᱸ ᱦᱮᱸ
ᱡᱮᱢᱚᱱ ᱠᱤ ᱦᱟᱱᱛᱮ ᱫᱚ ᱯᱟᱥᱮᱡ ᱟᱯᱮ ᱫᱚ ᱫᱟᱨᱮ ᱠᱚᱯᱮ ᱪᱷᱟᱴᱟᱭ ᱦᱚᱪᱚᱭᱮᱫ ᱠᱟᱱᱟ ᱡᱟᱹᱥᱛᱤ ᱰᱟᱹᱨ ᱞᱮᱱᱠᱷᱟᱱᱡ ᱠᱚ ᱜᱮᱫ ᱤᱭᱟᱹᱭ ᱜᱮᱭᱟ ᱥᱮ ᱮᱢᱱᱤ ᱫᱟᱨᱮ ᱟᱯᱮ ᱚᱱᱛᱮ ᱫᱚ
ᱦᱮᱸ ᱟᱞᱮ ᱥᱮ ᱪᱟ ᱫᱟᱨᱮ ᱫᱚ ᱵᱟᱝᱼᱟ, ᱮᱢᱱᱤ ᱫᱟᱨᱮ ᱜᱮ᱾
ᱦᱮᱸ ᱮᱢᱱᱤ ᱫᱷᱟᱹᱨᱤᱡ ᱟᱯᱮ ᱫᱚᱯᱮ ᱜᱮᱫ ᱦᱚᱪᱚᱭᱮᱫᱟ ᱟᱞᱮ ᱦᱚᱸ ᱚᱱᱠᱟ ᱜᱮ ᱤᱱᱟᱹ ᱠᱚ ᱛᱟᱭᱚᱢ ᱛᱮᱫᱚ ᱤᱱᱟᱹ ᱫᱟᱨᱮ ᱨᱮᱭᱟᱜ ᱦᱚᱸ ᱵᱚᱭᱮᱥ ᱦᱩᱭᱩᱜ ᱠᱟᱱᱟ ᱠᱟᱱᱟ ᱢᱚᱴᱟᱜ ᱠᱟᱱ ᱠᱷᱟᱡ ᱫᱚ ᱠᱷᱟᱴᱚ ᱧᱚᱜ ᱦᱩᱭᱩᱜᱚᱜ ᱠᱟᱱᱟ ᱚᱱᱟ ᱫᱟᱨᱮᱜ ᱜᱮ ᱟᱨ ᱚᱸᱰᱮ ᱠᱷᱚᱡ ᱜᱮ ᱥᱟᱜᱮᱱᱚᱜ-ᱟ
ᱚ ᱦᱮᱡ ᱵᱟᱲᱟ ᱟᱠᱟᱱᱟ ᱥᱮ ᱵᱟᱝ
ᱵᱟᱹᱧ ᱪᱟᱞᱟᱣ ᱵᱟᱲᱟᱣᱟ ᱢᱟᱱᱮ ᱟᱯᱮ ᱚᱱᱛᱮ ᱥᱮ ᱡᱷᱟᱹᱞ ᱡᱷᱟᱹᱞ ᱫᱟᱲᱟᱱ ᱫᱚ ᱵᱟᱹᱧ ᱫᱟᱲᱟ ᱵᱟᱲᱟ ᱟᱠᱟᱫᱟ-ᱟ ᱡᱷᱟᱹᱞ ᱡᱷᱟᱹᱞ ᱫᱚ
ᱟᱪᱷᱟ ᱟᱞᱮ ᱫᱚ ᱚᱱᱛᱮ ᱫᱚ ᱩᱱᱟᱹᱜ ᱵᱟᱞᱮ ᱥᱮᱱ ᱵᱟᱲᱟ ᱟᱠᱟᱱ ᱜᱮᱭᱟ ᱠᱮ ᱠᱚᱫᱚ ᱚᱱᱠᱟ ᱠᱚ ᱪᱟᱞᱟᱣ ᱵᱟᱲᱟ ᱟᱠᱟᱱ ᱜᱮᱭᱟ ᱛᱤᱧ ᱦᱚᱸ ᱵᱟᱧ ᱪᱟᱞᱟᱣ ᱵᱟᱲᱟᱣ ᱚᱱᱛᱮ
ᱛᱚᱵᱮ ᱟᱯᱮ ᱥᱮᱫ ᱫᱚ ᱪᱮᱫ ᱠᱚ ᱫᱟᱨᱮ ᱠᱚ ᱢᱮᱱᱟᱜ-ᱟ ᱟᱱᱟᱨᱚᱥ ᱠᱚ
ᱦ
ᱟᱱᱟᱨᱚᱥ ᱠᱚ ᱢᱮᱱᱟᱜ-ᱟ ᱱᱚᱛᱮ ᱫᱚ ᱡᱟᱹᱥᱛᱤ ᱟᱱᱟᱨᱚᱥ ᱟᱨ ᱪᱟ ᱵᱟᱜᱟᱱ ᱜᱮ ᱦᱮᱱᱟᱜ-ᱟ ᱡᱟᱹᱥᱛᱤ ᱫᱚ
ᱦᱚᱭ ᱟᱞᱮ ᱥᱮᱫ ᱫᱚ ᱚᱱᱠᱟ ᱫᱚ ᱥᱟᱨᱡᱚᱢ ᱫᱟᱨᱮ ᱢᱮᱱᱟᱜ-ᱟ ᱵᱚᱲᱚ ᱵᱚᱲᱚ ᱛᱟᱨᱯᱚᱨᱮ ᱩᱞ ᱠᱟᱱᱴᱷᱟᱲ ᱢᱟᱠᱚᱢ ᱠᱩᱫ ᱫᱟᱨᱮ ᱛᱮᱨᱮᱞ ᱫᱟᱨᱮ ᱚᱱᱟ ᱠᱚᱢᱟ ᱟᱸᱡᱚᱢ ᱵᱟᱲᱟ ᱟᱠᱟᱫ ᱜᱮᱭᱟ
ᱛᱨᱮᱞ ᱫᱟᱨᱮ ᱢᱟ ᱟᱞᱮᱥᱮᱫ ᱢᱟ ᱵᱟᱹᱱᱩᱜ-ᱟ ᱢᱟᱛᱠᱚᱢ ᱫᱟᱨᱮ ᱫᱚ ᱢᱮᱱᱟᱜ ᱜᱮᱭᱟ ᱟᱞᱮ ᱴᱷᱮᱱ ᱦᱚᱸ ᱟᱹᱰᱤ ᱢᱟᱨᱟᱝ ᱜᱮ ᱦᱟᱨᱟ ᱚᱜ ᱥᱟᱱᱟᱢ ᱢᱚᱴᱟᱣ ᱟᱠᱟᱱᱟ ᱡᱟᱹᱥᱛᱤ ᱜᱮ ᱠᱟᱱᱴᱷᱟᱲ ᱠᱚᱦᱚᱸ ᱢᱮᱱᱟᱜ ᱜᱮᱭᱟ ᱜᱮᱭᱟ ᱱᱚᱛᱮ ᱫᱚ ᱠᱤᱱᱛᱩ ᱛᱮᱤᱨᱤᱞ ᱫᱚ ᱟᱹᱣᱨᱤᱧ ᱧᱮᱞᱟ ᱡᱚ ᱦᱚᱸ ᱟᱹᱣᱨᱤᱧ ᱧᱞᱟ ᱡᱮ ᱪᱮᱫ ᱞᱮᱠᱟᱱᱟᱜ ᱟᱨ ᱫᱟᱨᱮ ᱦᱚᱸᱚᱸ ᱟᱹᱣᱨᱤᱧ ᱧᱮᱞᱟ
ᱟᱪᱷᱟ
ᱠᱷᱟᱹᱞᱤᱧ ᱟᱸᱡᱚᱢ ᱟᱠᱟᱫ-ᱟ ᱢᱟᱱᱮ ᱢᱤᱫᱴᱮᱡ ᱥᱮᱨᱮᱧ ᱨᱮ ᱦᱮᱱᱟᱜ-ᱟ ᱥᱮ ᱟᱫᱚ ᱚᱱᱟ ᱨᱮᱜᱮ ᱠᱷᱟᱹᱞᱤᱧ ᱟᱸᱡᱚᱢ ᱟᱠᱟᱫᱜ-ᱟ ᱠᱤᱱᱛᱩ ᱧᱮᱞ ᱫᱚ ᱟᱹᱣᱨᱤᱧ ᱧᱮᱞᱟ
ᱚ ᱢᱮᱱᱟᱜ ᱟᱠᱟᱫᱼᱟ ᱚᱱᱟ ᱫᱟᱨᱮ ᱠᱚ ᱾ ᱦᱳᱭ, ᱛᱟᱦᱚᱞᱮ ᱥᱚᱵᱽᱡᱤ ᱠᱚᱫᱚ ᱯᱮ ᱪᱟᱥ ᱜᱮᱭᱟ ᱥᱮ ᱵᱟᱝ ᱚᱱᱛᱮ ᱫᱚ?
ᱪᱟᱥ ᱜᱮ ᱢᱟᱱᱮ ᱱᱤᱡᱮᱨ ᱚᱱᱮ ᱚᱲᱟᱜ ᱥᱩᱨ ᱥᱩᱨ ᱛᱮ ᱡᱩᱫᱤ ᱱᱟᱥᱮᱭᱟᱜ ᱯᱷᱟᱸᱠᱟᱢ ᱧᱟᱢ ᱠᱷᱟᱡ ᱚᱸᱰᱮ ᱜᱮ ᱞᱟᱜᱟᱣ ᱵᱟᱲᱟ ᱦᱩᱭᱩᱜ ᱠᱟᱱᱟ, ᱟᱨ ᱠᱷᱟᱡ ᱫᱚ ᱵᱟᱝ ᱾
ᱚᱱᱠᱟ ᱫᱚᱞᱮ ᱞᱟᱜᱟᱣ ᱠᱟᱜ ᱜᱮᱭᱟ, ᱱᱤᱡᱮᱨ ᱞᱟᱹᱜᱤᱫ ᱛᱮᱫᱚ ᱾
ᱦᱮᱸ, ᱢᱟᱱᱮ ᱚᱲᱟᱜ ᱨᱮ ᱡᱚᱢ ᱞᱟᱹᱜᱤᱫ ᱾
ᱦᱮᱸ, ᱚᱲᱟᱜ ᱨᱮ ᱞᱟᱹᱜᱤᱫ ᱛᱮ ᱫᱚ ᱞᱮ ᱞᱟᱜᱟᱣ ᱟᱠᱟᱫ ᱜᱮᱭᱟ ᱾
ᱪᱮᱫ ᱪᱮᱫ ᱥᱚᱵᱽᱡᱤ ᱠᱚ ᱦᱩᱭᱩᱜ ᱜᱮᱭᱟ ᱵᱷᱟᱞᱮ?
ᱱᱚᱛᱮ ᱫᱚ ᱟᱹᱰᱤ ᱠᱚᱢ ᱜᱮ ᱦᱩᱭᱩᱜ ᱜᱮᱭᱟ ᱾ ᱠᱟᱨᱚᱱ ᱚᱱᱟ ᱦᱟᱥᱟ ᱢᱟᱱᱮ ᱫᱷᱩᱲᱤ ᱫᱷᱩᱲᱤ ᱧᱚᱜ ᱜᱮᱭᱟ ᱱᱟᱥᱮᱭᱟᱜ ᱾ ᱜᱤᱛᱤᱞ ᱢᱮᱥᱟᱞ ᱜᱮᱭᱟ ᱚᱱᱟᱴᱮᱡ ᱡᱟᱹᱥᱛᱤ ᱫᱚ ᱱᱚᱛᱮ ᱵᱟᱠᱚ ᱤᱭᱟᱹᱭᱮᱫ ᱠᱟᱱᱟ ᱦᱮᱞᱳ
ᱚ ᱟᱨ ᱦᱮᱸ ᱟᱸᱡᱚᱢᱚᱜ ᱠᱟᱱᱟ ᱟᱞᱮᱥᱮᱫ ᱫᱚ ᱡᱮᱢᱚᱱ ᱦᱩᱭᱩᱜ ᱜᱮᱭᱟ ᱯᱩᱨᱟᱹᱭ ᱠᱚ ᱦᱚᱛᱚᱫ ᱱᱟᱹᱲᱤ ᱠᱚᱸᱰᱷᱟ ᱡᱷᱤ ᱠᱟᱞᱞᱟ
ᱢᱟᱱᱮ ᱟᱞᱮ ᱦᱚᱸ ᱠᱚᱸᱰᱷᱟ ᱠᱚᱫᱚ ᱞᱮ ᱞᱟᱜᱟᱣ ᱟᱠᱟᱜ ᱜᱮᱭᱟ, ᱞᱮᱠᱤᱱ ᱚᱱᱟ ᱫᱚ ᱵᱟᱝ ᱦᱩᱭᱩᱜᱚᱜ ᱠᱟᱱ ᱛᱟᱞᱮᱭᱟ ᱾ ᱵᱟᱦᱟ ᱠᱟᱱᱟ ᱡᱚ ᱫᱚ ᱵᱟᱝ ᱥᱟᱵᱚᱜ ᱠᱟᱱᱟ ᱾
ᱚ ᱟᱞᱮ ᱥᱮᱫ ᱫᱚ ᱡᱮᱢᱚᱱ ᱚᱱᱟ ᱠᱚ ᱦᱩᱭᱩᱜᱼᱟ ᱟᱹᱞᱩ ᱠᱚ ᱪᱟᱥ ᱦᱩᱭᱩᱜᱼᱟ, ᱟᱯᱮ ᱚᱱᱛᱮ ᱫᱚ ᱟᱹᱞᱩ ᱪᱟᱥ ᱦᱚᱸ ᱵᱟᱝ ᱦᱩᱭᱩᱜᱼᱟ ᱛᱚ ᱾
ᱟᱞᱮ ᱱᱚᱛᱮ ᱵᱟᱝ ᱦᱩᱭᱩᱜ ᱠᱟᱱᱟ, ᱟᱞᱮ ᱱᱚᱛᱮ ᱠᱷᱚᱡ ᱜᱟᱹᱰᱤ ᱵᱷᱟᱲᱟ ᱠᱟᱛᱮ ᱪᱟᱞᱟᱣ ᱦᱩᱭᱩᱜ ᱠᱟᱱᱟ ᱮᱴᱟᱜ ᱥᱮᱫ ᱾
ᱟᱞᱩ ᱯᱮ ᱟᱠᱤᱨ ᱟᱜᱩᱭᱟ ᱵᱟᱝ?
ᱦᱮᱸ ᱾ ᱯᱚᱭᱥᱟᱹ ᱛᱮ ᱦᱟᱛᱟᱣ ᱦᱩᱭᱩᱜ ᱠᱟᱱᱟ ᱟᱨ ᱵᱟᱠᱷᱟᱡ ᱫᱚ ᱱᱤᱡᱮᱛᱮ ᱪᱟᱞᱟᱣ ᱠᱟᱛᱮ ᱚᱸᱰᱮ ᱠᱷᱟᱹᱴᱱᱤ ᱦᱩᱭᱩᱜᱼᱟ, ᱛᱟᱨᱯᱚᱨᱮ ᱟᱹᱜᱩᱭ ᱦᱩᱭᱩᱜᱼᱟ ᱾
ᱛᱟᱦᱚᱞᱮ ᱚᱱᱛᱮ ᱟᱯᱮ ᱚᱱᱛᱮ ᱵᱟᱦᱟ ᱥᱚᱨᱦᱟᱭ ᱠᱚᱫᱚ ᱦᱩᱭᱩᱜ ᱜᱮᱭᱟ ᱥᱮ ᱵᱟᱝ?
ᱤᱱᱟᱹ ᱦᱩᱭᱩᱜ ᱜᱮᱭᱟ ᱱᱚᱛᱮ ᱫᱚ, ᱦᱩᱭᱩᱜ ᱜᱮᱭᱟ ᱾
ᱚᱠᱟ ᱞᱮᱠᱟ ᱦᱩᱭᱩᱜ ᱜᱮᱭᱟ ᱚᱱᱛᱮ ᱱᱟᱜ ᱾ ᱵᱟᱦᱟ ᱾
ᱱᱚᱛᱱᱟᱜ ᱫᱚ ᱟᱹᱰᱤ ᱠᱚᱢ, ᱢᱟᱱᱮ ᱡᱮᱭᱥᱮ ᱠᱤ ᱟᱹᱰᱤ ᱠᱚᱢ ᱜᱮᱠᱚ ᱦᱩᱭ ᱦᱚᱪᱚᱭᱮᱫ ᱠᱟᱱ ᱜᱮᱭᱟ ᱾ ᱟᱫᱚ ᱢᱚᱸᱡᱽ ᱜᱮ ᱦᱩᱭᱩᱜᱚᱜ ᱜᱮᱭᱟ, ᱟᱫᱚ ᱱᱤᱭᱟᱹ ᱟᱹᱛᱩ ᱠᱚᱨᱮᱱᱟᱜ ᱜᱟᱱ ᱦᱚᱲ ᱵᱟᱹᱱᱩᱜ ᱟᱠᱟᱜ ᱠᱚᱣᱟ ᱡᱮ, ᱟᱨᱦᱚᱸ ᱨᱟᱹᱥᱠᱟᱹ ᱧᱚᱜ ᱵᱩᱡᱷᱟᱹᱜᱼᱟ ᱚᱱᱠᱟ ᱫᱚ ᱵᱟᱝ ᱾
ᱦᱮᱸ, ᱛᱤᱱᱟᱹᱜ ᱜᱮ ᱢᱟᱱᱮ ᱦᱚᱲ ᱠᱚ ᱛᱟᱦᱮᱱᱟ ᱛᱚᱵᱮ ᱛᱚ ᱨᱟᱹᱥᱠᱟᱹ ᱧᱚᱜ ᱵᱩᱡᱷᱟᱹᱜᱼᱟ ᱟᱛᱩ ᱨᱮ ᱾
ᱦᱮᱸ ᱾
ᱛᱤᱱᱟᱹᱜ ᱫᱤᱱ ᱠᱚ ᱢᱟᱱᱟᱣ ᱜᱮᱭᱟ ᱵᱟᱦᱟ ᱟᱯᱮ ᱥᱮᱫ ᱫᱚ?
ᱱᱚᱛᱮ ᱯᱟᱸᱪᱫᱤᱱ ᱠᱷᱟᱹᱞᱤ ᱠᱚ ᱢᱟᱱᱟᱣᱮᱫ ᱠᱟᱱᱟ ᱾
ᱚ ᱟᱞᱮ ᱥᱮᱫ ᱫᱚ ᱡᱮᱢᱚᱱ ᱟᱞᱮ ᱥᱮᱫ ᱫᱚ ᱡᱮᱢᱚᱱ ᱵᱟᱦᱟ ᱫᱚ ᱯᱮ ᱫᱤᱱ ᱠᱚ ᱢᱟᱱᱟᱣᱫᱟ ᱾ ᱟᱵᱚᱣᱟᱜ ᱥᱚᱨᱚᱨᱟᱭ ᱫᱚ ᱢᱚᱬᱮ ᱫᱤᱱ ᱾
ᱱᱚᱛᱮ ᱢᱟᱱᱮ ᱢᱤᱫ ᱫᱚᱢ ᱥᱩᱨᱩᱜ ᱠᱟᱱ ᱠᱷᱟᱡ ᱥᱩᱨᱩ ᱨᱮᱜᱮ ᱠᱚ ᱛᱟᱦᱮᱱ ᱠᱟᱱᱟ ᱠᱷᱟᱹᱞᱤ ᱾
ᱥᱚᱨᱦᱟᱭ ᱨᱮ ᱚᱱᱠᱟ ᱰᱟᱝᱨᱤ ᱵᱚᱱ ᱠᱚ ᱠᱷᱩᱱᱴᱟᱣ
ᱦᱮᱸ ᱾ ᱟᱞᱮ ᱱᱚᱸᱰᱮ ᱢᱟ ᱛᱮ ᱤᱭᱟᱹ ᱠᱚᱦᱚᱸ ᱵᱟᱹᱱᱩᱜ ᱠᱚ, ᱜᱟᱹᱭ ᱠᱚᱦᱚᱸ ᱵᱟᱹᱱᱩᱜ ᱠᱚ ᱾
ᱵᱟᱹᱱᱩᱜ ᱟᱠᱟᱫ ᱠᱚᱣᱟ ᱟᱹᱰᱤ ᱠᱚᱢ ᱠᱟᱨᱚᱱ ᱵᱟᱜᱟᱱ ᱦᱮᱱᱟᱜ ᱟᱥᱮ ᱟᱫᱚ ᱡᱚᱛᱚ ᱦᱚᱲᱢᱟ ᱠᱷᱟᱹᱞᱤ ᱜᱷᱟᱥ ᱜᱚᱡᱚᱜ ᱞᱟᱹᱜᱤᱫ ᱛᱮ ᱮᱥᱯᱨᱮ ᱜᱮᱠᱚ ᱢᱟᱨᱟᱣ ᱤᱫᱤᱭᱮᱫ ᱠᱟᱱᱟ ᱾ ᱪᱮᱠᱟᱛᱮᱢ ᱟᱹᱥᱩᱞ ᱠᱚᱣᱟ ᱩᱱᱠᱩ ᱠᱚ?
ᱦᱮᱸ, ᱩᱱᱠᱩ ᱢᱟ ᱜᱷᱟᱥ ᱞᱟᱜᱟ ᱜᱮᱭᱟ ᱾
ᱦᱮᱸ ᱾
ᱟᱨᱚ ᱦᱩᱲᱩ ᱵᱟᱢ ᱪᱟᱥ ᱞᱮᱠᱷᱟᱱ ᱵᱩᱥᱩᱵ ᱫᱚ ᱚᱠᱟᱨᱮᱢ ᱧᱟᱢᱟ, ᱵᱩᱥᱩᱵ ᱠᱚ ᱡᱚᱢᱟ ᱜᱟᱹᱭ ᱠᱚᱫᱚ ᱾
ᱦᱮᱸ, ᱚᱱᱟ ᱛᱮᱜᱮ ᱵᱟᱞᱮ ᱫᱚᱦᱚ ᱟᱠᱟᱫ ᱠᱚᱣᱟ ᱟᱞᱮ ᱠᱚᱫᱚ ᱾
ᱚ
ᱢᱮᱨᱚᱢ ᱦᱚᱸᱠᱚ ᱛᱟᱦᱮᱸ ᱠᱟᱱ ᱛᱟᱞᱮᱭᱟ, ᱢᱟᱨᱟᱣ ᱪᱟᱵᱟᱭᱮᱱᱟᱠᱚ ᱢᱮᱨᱚᱢ ᱦᱚᱸ, ᱨᱩᱣᱟᱹ ᱦᱮᱡ ᱱᱟ ᱥᱮ ᱚᱱᱠᱟ ᱜᱮ ᱢᱮᱨᱚᱢᱟᱜ ᱨᱩᱣᱟᱹ ᱾ ᱠᱩᱥᱤ ᱢᱟᱜ ᱨᱩᱣᱟᱹ ᱠᱚ ᱢᱤᱫ ᱫᱷᱚᱢ ᱛᱮ ᱾ ᱥᱟᱱᱟᱢᱟᱜ ᱱᱤᱛᱚᱜ ᱫᱚ ᱠᱷᱟᱹᱞᱤ ᱪᱟᱵᱟᱣ ᱟᱠᱟᱱᱟ ᱾
ᱟᱞᱮᱨᱤᱱ ᱡᱮᱢᱚᱱ ᱢᱮᱨᱚᱢ ᱠᱚᱫᱚ ᱢᱮᱱᱟᱜ ᱠᱚᱣᱟ ᱛᱚᱵᱮ ᱰᱟᱹᱝᱨᱤ ᱫᱚ ᱱᱤᱛᱚᱜ ᱫᱚ ᱵᱟᱹᱱᱩᱜ ᱛᱟᱲ ᱠᱟᱜ ᱠᱚᱣᱟ ᱞᱟᱦᱟ ᱧᱚᱜ ᱠᱚ ᱛᱟᱦᱮᱸ ᱠᱟᱱᱟ ᱟᱹᱠᱷᱨᱤᱧ ᱪᱟᱵᱟ ᱠᱟᱜ ᱠᱚᱣᱟᱞᱮ ᱾
ᱦᱮᱸ ᱾
ᱛᱟᱯᱚᱨᱮ ᱱᱤᱛᱚᱜ ᱢᱟ ᱴᱟᱠᱴᱟᱨ ᱜᱟᱹᱰᱤ ᱠᱚ ᱩᱰᱚᱸᱜ ᱟᱠᱟᱱᱟ ᱾ ᱚ ᱚᱱᱛᱮ ᱫᱚ ᱠᱩᱢᱲᱩ ᱠᱚ ᱩᱰᱩᱠᱚᱜ ᱜᱮᱭᱟ ᱾
ᱛᱚᱢᱟ ᱦᱮᱸ
ᱢᱮᱱᱫᱟᱹᱧ ᱚᱱᱛᱮ ᱫᱚ ᱠᱩᱢᱵᱽᱲᱩ ᱠᱚ ᱩᱰᱩᱠᱚᱜ ᱜᱮᱭᱟ, ᱰᱟᱹᱝᱨᱤ ᱠᱚᱦᱚᱸ ᱠᱩᱢᱵᱽᱲᱩ ᱠᱚᱣᱟ?
ᱞᱟᱦᱟ ᱛᱮᱫᱚ ᱠᱚ ᱠᱩᱢᱵᱲᱩᱭᱮᱫ ᱠᱚ ᱛᱟᱦᱮᱱᱟ ᱱᱤᱛᱚᱜ ᱫᱚ ᱵᱟᱹᱧ ᱟᱸᱡᱚᱢ ᱵᱟᱲᱟᱣ ᱠᱟᱜᱼᱟ ᱾ ᱞᱟᱦᱟ ᱞᱟᱦᱟ ᱫᱚ ᱟᱹᱰᱤ ᱟᱸᱴ ᱜᱮ ᱟᱸᱡᱚᱢᱚᱜ ᱠᱟᱱ ᱛᱟᱦᱮᱱᱟ ᱾
ᱚ
ᱢᱮᱱᱛᱮ ᱤᱱᱟᱹᱜ ᱫᱚ ᱵᱟᱝ ᱟᱸᱡᱚᱢᱚᱜ ᱠᱟᱱᱟ ᱾
ᱟᱞᱮ ᱥᱮᱫ ᱫᱚ ᱚᱱᱠᱟ ᱩᱠᱩᱨ ᱵᱟᱝ ᱟᱸᱡᱚᱢ ᱵᱟᱲᱟᱜ ᱠᱟᱱᱟ ᱛᱚ ᱦᱟᱸᱰᱮ ᱱᱟᱰᱮ ᱚᱠᱟ ᱠᱚᱨᱮ ᱟᱸᱡᱚᱢ
ᱦᱩᱸ ᱛᱟᱦᱚᱞᱮ ᱟᱯᱮ ᱫᱚ ᱪᱮᱫ ᱠᱚᱯᱮ ᱪᱟᱥᱮᱫ ᱠᱟᱱᱟ ᱾
ᱠᱩᱸᱫᱽᱨᱤ ᱠᱚᱞᱮ ᱨᱚᱦᱚᱭᱮ-ᱟ ᱛᱟᱯᱚᱨᱮ ᱢᱟᱹᱨᱤᱪ ᱠᱚ ᱯᱩᱨᱟᱹᱭ ᱠᱚ ᱚᱱᱟ ᱠᱚᱜᱮ ᱪᱟᱥ ᱦᱩᱭ ᱠᱟᱱᱟ ᱚᱲᱟᱜ ᱨᱮ ᱩᱛᱩ ᱡᱚᱢ ᱞᱮᱠᱟ ᱾
ᱪᱤᱠᱟᱹᱭᱱᱟ
ᱢᱟᱹᱨᱤᱪ ᱠᱚᱫᱚ ᱵᱟᱯᱮ ᱞᱟᱜᱟᱣ ᱟᱠᱟᱜ-ᱟ ᱾
ᱦᱮᱸ ᱚᱱᱟ ᱦᱚᱞᱮ ᱞᱟᱜᱟᱣ ᱠᱟᱜ ᱜᱮᱭᱟ ᱫᱟᱨᱮ ᱠᱟᱱ ᱵᱚᱲᱚ ᱵᱚᱲᱚ ᱜᱮ ᱾
ᱟᱠᱷᱨᱤᱧ ᱠᱚ ᱞᱟᱹᱜᱤᱫ ᱛᱮᱫᱚ ᱵᱟᱯᱮ ᱤᱭᱟᱹ ᱟᱠᱟᱜ-ᱟ ᱠᱷᱟ. ‌ᱞᱤ ᱚᱲᱟᱜ ᱨᱮ ᱾
ᱦᱮᱸ ᱚᱲᱟᱜ ᱨᱮ ᱞᱟᱹᱜᱤᱫ ᱛᱮᱜᱮ ᱟᱠᱷᱨᱤᱧ ᱞᱟᱹᱜᱤᱫ ᱫᱚ ᱵᱟᱞᱮ ᱪᱟᱥ ᱠᱟᱫᱟ ᱾
ᱟᱯᱮ ᱚᱱᱛᱮ ᱪᱮᱫ ᱟᱲᱟᱜ ᱠᱚ ᱦᱩᱭᱩᱜ ᱜᱮᱭᱟ ᱾
ᱟᱞᱮ ᱱᱚᱛᱮ ᱯᱟᱴᱟᱥᱟᱠ ᱾ ᱦᱩᱭᱩᱜ ᱜᱮᱭᱟ ᱢᱤᱫᱴᱮᱱ ᱞᱟᱞ ᱞᱟᱞ ᱥᱟᱠ ᱛᱟᱦᱮᱱ ᱠᱷᱟᱱ ᱢᱟᱭᱟᱢ ᱤᱭᱟᱹ ᱞᱟᱹᱜᱤᱫ ᱚᱱᱟ ᱠᱚ ᱦᱩᱭᱩᱜ ᱜᱮᱭᱟ ᱯᱩᱨᱟᱹᱭ ᱥᱟᱜ.. ᱯᱩᱨᱟᱹᱭ ᱦᱚᱸ ᱦᱩᱭᱩᱜ ᱜᱮᱭᱟ ᱾
ᱞᱟᱞ ᱞᱟᱞᱟᱜ ᱟᱲᱟᱜ ᱫᱚ ᱚᱠᱟ ᱞᱮᱠᱟᱱᱟᱜ ᱪᱮᱫ?
ᱡᱮᱢᱚᱱᱠ ᱤ ᱜᱟᱹᱫᱷᱟᱹᱨᱤ ᱟᱲᱟᱜ ᱥᱮ ᱪᱮᱫ ᱪᱚ ᱟᱲᱟᱜ ᱠᱚ ᱢᱮᱛᱟᱜ ᱠᱟᱱᱟ ᱾
ᱦᱮᱸ ᱜᱟᱹᱫᱷᱟᱹᱨᱤ ᱟᱲᱟᱜ ᱫᱚ ᱱᱚᱱᱛᱮ ᱦᱚᱸ ᱢᱮᱱᱟᱜ-ᱟ ᱾
ᱦᱮᱸ ᱚᱱᱠᱟᱱᱟᱜ ᱜᱤ ᱾ ᱟᱨᱟᱜ ᱠᱟᱞᱟᱨ ᱪᱮ ᱟᱲᱟᱜ ᱛᱟᱦᱮᱱ ᱠᱟᱱ ᱾
ᱚ ᱦᱮᱸ ᱦᱮᱸ ᱦᱮᱸ ᱚᱱᱟ ᱦᱚᱸ ᱢᱮᱱᱟᱜ ᱟᱨᱟᱜ ᱜᱮ
ᱦᱮᱸ ᱚᱱᱟ ᱠᱚᱫᱚ ᱦᱩᱭᱩᱜ ᱜᱮᱭᱟ ᱾ ᱦᱮᱸ
ᱢᱩᱱᱜᱟᱹ ᱫᱟᱨᱮ ᱠᱚᱫᱚ ᱢᱮᱱᱟᱜ ᱛᱟᱯᱮᱭᱟ ᱥᱮ ᱵᱟᱝ?
ᱠᱚᱦᱚᱸ ᱦᱩᱭᱩᱜ ᱜᱮᱭᱟ ᱱᱚᱛᱮ ᱢᱮᱱᱟᱜ ᱜᱮᱭᱟ ᱾
ᱚ ᱟᱺᱠ ᱯᱮ ᱪᱟᱥ ᱜᱮᱭᱟ?
ᱢᱚᱦᱮᱜᱤᱱᱤ ᱫᱟᱨᱮ ᱦᱚᱸ ᱢᱮᱱᱟᱜ ᱛᱟᱞᱮᱭᱟ ᱟᱞᱮ ᱥᱮᱫ ᱦᱮᱸ ᱟᱞᱮ ᱦᱚᱞᱮ ᱞᱟᱜᱟᱣ ᱠᱟᱜ-ᱟᱞᱮ ᱚᱲᱟᱜ ᱨᱮ ᱡᱚᱢ ᱵᱟᱲᱟᱭ ᱞᱟᱹᱜᱤᱫ ᱫᱚ ᱾
ᱢᱤᱫ ᱫᱷᱚᱢ ᱞᱮ ᱠᱤᱨᱤᱧ ᱞᱮᱫᱟ, ᱟᱫᱚ ᱚᱸᱰᱮ ᱠᱷᱚᱱᱟᱜ ᱜᱮᱞᱮ ᱨᱚᱦᱚᱭ ᱟᱠᱟᱫᱟ ᱾
ᱚ, ᱟᱞᱮ ᱢᱤᱫ ᱫᱷᱟᱣ ᱞᱮ ᱠᱤᱨᱤᱧ ᱞᱮᱫᱟ ᱨᱚᱦᱚᱭ ᱞᱮᱫᱟᱞᱮ, ᱟᱫᱚ ᱜᱚᱜ ᱟᱫᱚ ᱚᱱᱟ ᱫᱟᱨᱮ ᱫᱚ ᱜᱚᱡ ᱮᱱᱟ ᱾
ᱟᱞᱮᱭᱟᱜ ᱫᱚ ᱟᱹᱰᱤ ᱢᱟᱨᱟᱝ ᱢᱟᱨᱟᱝ ᱤᱛᱟᱹ ᱫᱚ ᱦᱟᱨᱟᱣ ᱠᱟᱱᱟ, ᱱᱤᱛᱟᱹᱜ ᱫᱚ ᱟᱨ ᱠᱚᱭᱮᱠᱴᱟ ᱫᱤᱱ ᱫᱚ ᱡᱚᱢ ᱞᱮᱠ ᱦᱩᱭᱩᱜᱚᱜᱼᱟ
ᱟᱞᱮ ᱦᱚᱸ ᱵᱮᱥ ᱴᱷᱤᱠ ᱜᱮ ᱫᱟᱨᱮ ᱞᱮᱱᱟ, ᱟᱫᱚ ᱜᱚᱡ ᱮᱱᱟ ᱾